ᱦᱮᱞᱳ
ᱡᱚᱦᱟᱨ ᱜᱤ?
ᱦᱳᱭ ᱪᱮᱫ ᱞᱮᱠᱟ ᱢᱮᱱᱟᱢᱟ, ᱱᱟᱯᱟᱭ ᱜᱮ?
ᱱᱟᱯᱟᱭ ᱜᱮ᱾
ᱚ ᱛᱟᱦᱚᱞᱮ ᱫᱟᱜ ᱠᱚ ᱡᱟᱹᱯᱩᱫ ᱠᱚ ᱪᱮᱫ ᱞᱮᱠᱟ ᱟᱯᱮ ᱥᱮᱫ?
ᱴᱷᱤᱠ ᱜᱮᱭᱟ ᱵᱟᱨ ᱫᱤᱱᱮ ᱯᱩᱨᱟᱹᱭ ᱫᱟᱜ ᱠᱮᱫᱟᱭ᱾
ᱵᱟᱨᱫᱤᱱ ᱯᱩᱨᱟᱹᱭ ᱫᱟᱜ ᱠᱮᱫᱟ᱾ ᱵᱟᱝ ᱭᱟ ᱟᱞᱮ ᱥᱮᱫ ᱦᱚᱸ ᱚᱱᱠᱟᱜᱮ ᱵᱟᱨᱫᱤᱱ ᱯᱩᱨᱟᱹᱭ ᱫᱟᱜ ᱠᱮᱫᱟᱭ ᱾ᱟᱫᱚ
ᱦᱮᱸ ᱟᱞᱮ ᱥᱮᱫ ᱱᱤᱛ ᱫᱚ ᱵᱟᱭ ᱫᱟᱜ
ᱚ ᱟᱪᱪᱷᱟ ᱟᱨ ᱛᱚᱵᱮ ᱦᱩᱲᱩ ᱠᱚ ᱪᱟᱥ ᱵᱟᱥ ᱠᱚ ᱨᱚᱦᱚᱭ ᱯᱮ ᱮᱸ ᱮᱦᱚᱵ ᱱᱟ ᱥᱮ ᱟᱹᱣᱨᱤ᱾
ᱟᱣᱨᱤ ᱞᱮ ᱮᱦᱚᱵ ᱠᱚᱜ-ᱟ ᱮᱠᱷᱚᱱ ᱫᱚᱞᱮ ᱥᱤ ᱚᱪᱚ ᱟᱠᱟᱫᱟ ᱴᱨᱟᱠᱴᱚᱨ ᱛᱮ᱾
ᱚ ᱛᱟᱦᱚᱞᱮ ᱯᱮ ᱠᱟᱹᱢᱤ ᱠᱚᱫᱚ ᱯᱮ ᱞᱟᱜᱟᱣ ᱠᱚ ᱛᱟᱦᱮᱱᱟ ᱥᱮ ᱟᱯᱮ ᱢᱟᱱᱮ ᱚᱲᱟᱜ ᱨᱮᱱ ᱦᱚᱲ ᱛᱮᱜᱮ ᱯᱮ ᱨᱚᱦᱚᱭ ᱛᱟᱦᱮᱱᱟ, ᱛᱷᱚᱲᱟ ᱞᱟᱹᱭ ᱠᱟᱛᱮᱫ ᱟᱸᱡᱚᱢ
ᱵᱟᱝ ᱠᱟᱹᱢᱤ ᱠᱚᱫᱚᱞᱮ ᱞᱟᱜᱟᱣ ᱠᱚ ᱛᱟᱦᱮᱸᱫ ᱜᱮᱭᱟ᱾
ᱚ ᱠᱟᱹᱢᱤ ᱠᱚᱫᱚ ᱯᱮ ᱞᱟᱜᱟᱣ ᱠᱚ ᱛᱟᱦᱮᱱ ᱜᱮᱭᱟ ᱛᱟᱦᱚᱞᱮ ᱛᱤᱱᱟᱹᱜ ᱦᱟᱹᱡᱨᱤ ᱯᱮ ᱮᱢᱟ ᱠᱚ ᱛᱟᱦᱮᱱᱟ ᱢᱚᱴᱟᱢᱩᱴᱤ? ᱛᱤᱱᱟᱹᱜ ᱜᱟᱱ?
ᱦᱮᱸ ᱮᱢᱟ ᱠᱚ ᱛᱟᱦᱮᱸᱮᱫ ᱜᱮᱭᱟᱞᱮ,
ᱟᱪᱪᱷᱟ ᱟᱪᱪᱷᱟ᱾
ᱟᱢᱦᱚᱸ ᱜᱮ
ᱟᱯᱮ ᱫᱚ ᱯᱮ ᱨᱚᱦᱚᱭ ᱵᱟᱲᱟ ᱠᱮᱫᱟ ᱥᱮ ᱵᱟᱝ?
ᱟᱞᱮ ᱦᱚᱞᱮ ᱨᱚᱦᱚᱭ ᱵᱟᱲᱟ ᱠᱮᱫᱟ ᱟᱫᱚᱞᱮ ᱨᱚᱦᱚᱭ ᱠᱟᱱ ᱜᱮᱭᱟ ᱱᱤᱛᱚᱜ ᱦᱚᱸ ᱟᱹᱣᱨᱤ ᱞᱮ ᱮᱦᱚᱯ ᱛᱮᱫᱚ ᱟᱫᱚ ᱟᱫᱚ ᱟᱞᱮ ᱥᱮᱫ ᱫᱚ ᱱᱟᱦᱟᱜ ᱪᱮᱫ ᱠᱚ ᱢᱮᱱᱟ ᱦᱟᱹᱡᱨᱤ ᱞᱮ ᱮᱢᱟ ᱠᱚᱣᱟ ᱪᱟᱨᱥᱚ ᱠᱟᱛᱮᱫ ᱞᱮ ᱮᱢᱟᱠᱚ ᱛᱟᱦᱮᱱᱟ᱾ ᱜᱚᱜᱚ ᱦᱚᱲ ᱠᱚᱦᱚᱸ ᱪᱟᱨᱥᱚ ᱠᱩᱲᱤ ᱜᱤᱫᱽᱨᱟᱹ ᱦᱚᱸ ᱪᱟᱨᱥᱚ᱾
ᱟᱞᱮ ᱫᱚ ᱛᱤᱱᱥᱚ ᱯᱟᱪᱟᱥ ᱴᱟᱠᱟ ᱠᱟᱛᱮ ᱞᱮ ᱮᱢᱟ ᱠᱚ ᱛᱟᱦᱮᱸᱱᱟ᱾
ᱚ ᱟᱨ ᱡᱚᱢ ᱠᱚᱫᱚ?
ᱡᱚᱢ ᱧᱩ ᱠᱚᱫᱚ ᱵᱟᱝᱞᱮ ᱮᱢᱟ ᱠᱚ ᱛᱟᱦᱮᱸᱟ,
ᱡᱚᱢ ᱧᱩ ᱠᱚᱫᱚ ᱱᱤᱡᱮᱨ ᱟᱯᱱᱟᱨ ᱛᱮᱠᱚ ᱡᱚᱢ ᱧᱩᱭᱟ ᱵᱟᱝ?
ᱦᱩᱸ,
ᱚᱻ ᱦᱳᱭ ᱦᱳᱭ ᱚᱱᱟ ᱠᱟᱱ ᱜᱮ ᱱᱤᱡᱮᱨ ᱟᱯᱱᱟᱨ ᱡᱚᱢ ᱠᱷᱟᱡ ᱫᱚ ᱪᱮᱫᱠᱟ ᱮᱱᱛᱮ ᱞᱟᱦᱟ ᱨᱮᱜᱮ ᱠᱚ ᱜᱟᱞᱢᱟᱨᱟᱣᱟ ᱚᱱᱟ ᱫᱚ ᱛᱚ ᱾ ᱚᱠᱚᱭ ᱛᱤᱱᱟᱹᱜ ᱮ ᱡᱚᱢᱟ ᱚᱠᱚᱭ ᱛᱤᱱᱟᱹᱜ ᱵᱟᱭ ᱡᱚᱢᱟ ᱚᱱᱟ ᱫᱚ ᱞᱟᱦᱟ ᱨᱮᱜᱮ ᱜᱟᱞᱢᱟᱨᱟᱣ ᱟᱫᱚ ᱚᱱᱟᱛᱮ ᱚᱯᱥᱮᱱ ᱛᱟᱦᱮᱱᱟ ᱚᱱᱟ ᱫᱚ ᱵᱟᱠᱚ ᱨᱚᱲ ᱫᱟᱲᱟ ᱟᱠᱟᱫ ᱠᱷᱟᱡ ᱛᱤᱱᱟᱹᱜ ᱠᱚ ᱦᱟᱛᱟᱣᱟ, ᱛᱤᱱᱟᱹᱜ ᱵᱟᱠᱚ ᱦᱟᱛᱟᱣᱟ ᱚᱱᱟᱛᱮ ᱚᱱᱟ ᱠᱚ ᱚᱱᱟ ᱫᱚ ᱚᱱᱟᱛᱮ ᱚᱱᱟ ᱫᱚ ᱵᱟᱹᱪᱩᱜ ᱛᱟᱦᱮᱱᱟ ᱚᱱᱟᱛᱮ ᱚᱱᱟ ᱨᱮᱜᱮ ᱵᱚᱞᱮ ᱥᱟᱱᱟᱢ ᱠᱤᱪᱷᱩ ᱚᱱᱟᱜᱮ ᱦᱳᱭ᱾
ᱦᱳᱭ᱾
ᱦᱩᱸ ᱟᱨ ᱛᱟᱦᱞᱮ ᱛᱚᱵᱮ ᱟᱯᱮ ᱥᱮᱫ ᱫᱚ ᱵᱚᱞ ᱮᱱᱮᱡ ᱠᱚᱫᱚ ᱦᱩᱭᱩᱜ ᱠᱟᱱᱟ ᱥᱮ ᱵᱟᱝ? ᱟᱨ ᱦᱩᱭᱩᱜ ᱠᱟᱱ ᱠᱷᱟᱡ ᱛᱤᱥ ᱥᱩᱢᱚᱭ ᱦᱩᱭᱩᱜ ᱛᱟᱦᱮᱸᱱᱟ ᱟᱨ ᱛᱤᱱᱟᱹᱜ ᱯᱨᱟᱭᱤᱡᱽ ᱠᱚᱯᱮ ᱫᱚᱦᱚᱭ ᱛᱟᱦᱮᱱᱟ᱾
ᱱᱤᱛ ᱫᱚ ᱵᱟᱝ ᱦᱩᱭ ᱵᱟᱝ ᱦᱩᱭ ᱦᱟᱛᱟᱲᱚᱜ ᱠᱟᱱᱟ᱾
ᱦᱮᱸ ᱚ ᱱᱤᱛ ᱫᱚ ᱵᱟᱝ ᱦᱩᱭ ᱦᱟᱛᱟᱲᱚᱜ ᱠᱟᱱᱟ, ᱟᱫᱚ ᱨᱚᱲ ᱛᱟᱞᱟᱝ ᱢᱮ ᱮ ᱚᱱᱠᱟ ᱫᱚ ᱟᱞᱚᱢ ᱛᱷᱤᱨ ᱠᱚᱜ-ᱟ ᱟᱢᱦᱚᱸ ᱚᱱᱠᱟᱜᱮ ᱡᱟᱦᱟᱱᱟᱜ ᱜᱮ ᱨᱚᱲ ᱢᱮ᱾ ᱛᱷᱤᱨ ᱠᱚᱜ ᱠᱷᱟᱡ ᱫᱚ ᱵᱟᱝ ᱵᱟᱛᱨᱟᱜ-ᱟ ᱟᱢᱚᱸ ᱡᱟᱦᱟᱱᱟᱜ ᱠᱩᱞᱤᱭᱤᱧ ᱢᱮ ᱟᱨ ᱛᱷᱚᱲᱟ ᱵᱤᱥ ᱥᱮᱠᱮᱱᱰ ᱛᱤᱥ ᱥᱮᱠᱮᱱᱰ ᱜᱟᱱ ᱨᱚᱲ ᱢᱮ ᱦᱳᱭ᱾
ᱟᱢᱫᱚ ᱛᱤᱱᱟᱹᱜ ᱴᱟᱜ ᱮᱢ ᱯᱟᱲᱦᱟᱣ ᱠᱟᱱᱟ?
ᱚ ᱯᱟᱲᱦᱟᱣ ᱠᱚᱫᱚ ᱵᱟᱠᱚ ᱜᱟᱞᱢᱟᱨᱟᱜ-ᱟ ᱱᱚᱣᱟ ᱨᱮᱫᱚ ᱱᱤᱡᱮᱨ ᱵᱟᱞᱟ ᱫᱚ, ᱯᱟᱨᱥᱮᱱᱟᱞ ᱫᱚ ᱵᱟᱞᱟᱝ ᱜᱟᱞᱢᱟᱨᱟᱜᱼᱟ ᱾
ᱟᱯᱮ ᱥᱮᱫ ᱫᱚ ᱵᱤᱨ ᱵᱩᱨᱩ ᱫᱚ ᱢᱮᱱᱟᱜ ᱟᱥᱮ ᱵᱟᱝ?
ᱦᱮᱸ ᱟᱞᱮ ᱥᱮᱫ ᱫᱚ ᱵᱤᱨ ᱵᱩᱨᱩ ᱢᱮᱱᱟᱜ ᱜᱮᱭᱟ ᱟᱨᱼᱼ ᱵᱤᱨ ᱵᱩᱨᱩ ᱨᱮ ᱫᱟᱨᱮ ᱥᱟᱠᱟᱢ ᱠᱚ ᱥᱟᱠᱟᱢ ᱠᱚ ᱦᱮᱡ ᱞᱮ ᱥᱮᱱᱚᱜ ᱛᱟᱦᱮᱸᱱᱟ ᱾ ᱪᱮᱬᱮ ᱚ ᱚᱱᱟ ᱠᱚᱨᱮ ᱢᱮᱱᱟᱜ ᱠᱚᱣᱟ ᱯᱟᱹᱭ ᱠᱚ ᱢᱮᱱᱟᱜ ᱠᱚᱣᱟ ᱥᱟᱱᱟᱢ ᱠᱚᱜᱮᱼᱼ ᱪᱟᱞᱟᱜ ᱛᱟᱦᱮᱸᱱᱟ ᱥᱟᱠᱟᱢ ᱦᱮᱡ ᱠᱚᱞᱮ ᱪᱟᱞᱟᱜ ᱛᱟᱦᱮᱸᱱ ᱾ ᱟ ᱟᱞᱮᱥᱮᱫ ᱫᱚ ᱵᱤᱨ ᱢᱮᱱᱟᱜᱼᱟ, ᱠᱟᱹᱡᱩ ᱵᱟᱫᱟᱢ ᱠᱚ ᱨᱚᱦᱚᱭ ᱟᱠᱟᱫᱟ ᱟᱫᱚᱼᱼ
ᱦᱩᱸ ᱟᱞᱮ ᱥᱮᱜ ᱦᱚᱸ ᱢᱮᱱᱟᱜ ᱜᱮᱭᱟ ᱵᱤᱨ, ᱟᱞᱮ ᱥᱮᱜ ᱦᱚᱸ ᱢᱮᱱᱟᱜ ᱜᱮᱭᱟ ᱾
ᱠᱮᱴᱨᱚ ᱯᱩᱜ ᱠᱟᱱ ᱜᱤ ᱟᱨ ᱠᱟᱹᱴᱤᱡ ᱜᱮᱵ ᱜᱤᱫᱽᱨᱟᱹ ᱦᱮᱸ ᱥᱮ ᱵᱟᱝ, ᱟᱨ ᱪᱮᱫ ᱠᱚ ᱢᱮᱱᱟᱜᱼᱟ ᱟᱯᱮ ᱥᱮᱫ ᱞᱟᱹᱭ ᱢᱮ ᱚᱱᱟ ᱛᱷᱚᱲᱟ ᱜᱟᱱ ᱟᱸᱡᱚᱢ ᱦᱚᱪᱚᱧ ᱢᱮ ᱾
ᱟᱞᱮ ᱥᱮᱫ ᱦᱚᱸ ᱢᱮᱱᱟᱜᱼᱟ ᱵᱤᱨ ᱵᱩᱨᱩ ᱛᱤᱨᱤᱞ ᱵᱤᱞᱤ ᱠᱚ ᱢᱮᱱᱟᱜᱼᱟ ᱾
ᱦᱩᱸ ᱾
ᱟᱭᱢᱟ ᱰᱷᱤᱨ ᱢᱮᱱᱟᱜᱼᱟ ᱛᱤᱨᱤᱞ ᱵᱤᱞᱤ ᱠᱚ, ᱠᱷᱤᱡᱩᱨ ᱵᱤᱞᱤ ᱠᱚ ᱾
ᱦᱳᱭ ᱛᱚᱵᱮ ᱟᱯᱮ ᱦᱚᱱ ᱱᱩᱲᱜᱟᱹ ᱯᱮ ᱪᱟᱞᱟᱜ ᱛᱟᱸᱦᱮᱱᱟ ᱥᱮ ᱵᱟᱝ ᱜᱩᱰᱩ ᱜᱚᱡ ᱠᱚ?
ᱪᱟᱞᱟᱜ ᱜᱮᱭᱟ ᱠᱩ ᱾
ᱚᱻ ᱦᱮᱸ ᱢᱟ ᱞᱟᱹᱭᱢᱮ ᱛᱚᱵᱮ ᱚᱠᱟ ᱠᱚᱯᱮ ᱪᱟᱞᱟᱜ ᱛᱟᱦᱮᱸᱱᱟ ᱟᱨ ᱛᱤᱱᱟᱹᱜ ᱯᱮ ᱜᱚᱡ ᱵᱟᱲᱟ ᱟᱠᱟᱫ ᱠᱚᱣᱟ ᱢᱤᱫ ᱫᱤᱱ ᱨᱮ?
ᱟᱞᱮ ᱢᱤᱫ ᱫᱤᱱ ᱨᱮ ᱯᱟᱸᱪ ᱪᱷᱚᱴᱤ ᱜᱟᱱ ᱞᱮ ᱜᱚᱡ ᱵᱟᱲᱟ ᱟᱠᱟᱫ ᱠᱚᱣᱟ ᱾
ᱩᱸ ᱛᱟᱦᱚᱞᱮ ᱯᱮ ᱚᱠᱟ ᱨᱮᱯᱮ ᱪᱟᱠᱷᱱᱟ ᱠᱚ ᱛᱟᱦᱮᱸᱱᱟ? ᱚᱱᱛᱮ ᱴᱟᱺᱰᱤ ᱥᱮᱫ ᱨᱮᱜᱮᱯᱮ ᱤᱥᱤᱱ ᱠᱚ ᱛᱟᱦᱮᱸᱱᱟ ᱥᱮ ᱚᱲᱟᱜ ᱯᱮ ᱟᱹᱜᱩ ᱠᱚ ᱛᱟᱦᱮᱸᱱᱟ ᱡᱤᱞ ᱾ ᱯᱮ ᱦᱟᱴᱤᱝ ᱛᱟᱦᱮᱸᱫ ᱟ ᱥᱮ ᱯᱮᱼᱼ
ᱴᱟᱺᱰᱤ ᱥᱮᱫ ᱨᱮᱜᱮ ᱞᱮ ᱪᱟᱠᱷᱱᱟ ᱠᱚ ᱛᱟᱦᱮᱸᱜᱼᱟ ᱾
ᱚᱸ ᱚᱱᱛᱮ ᱨᱮᱜᱯᱮ ᱡᱚᱢ ᱛᱟᱦᱮᱸᱱᱟ ᱟᱨ ᱦᱟᱺᱰᱤ ᱯᱮ ᱧᱩᱭ ᱛᱟᱦᱮᱸᱱᱟ ᱥᱮ ᱪᱤᱫ?
ᱵᱟᱞᱮ ᱧᱩᱭ ᱛᱟᱦᱮᱸᱜᱼᱟ ᱦᱟᱺᱰᱤ ᱠᱚᱫᱚ ᱾
ᱚ ᱟᱪᱪᱷᱟᱼᱟᱪᱪᱷᱟ ᱾ ᱟᱨ ᱱᱛᱮ ᱟᱹᱢᱤ ᱠᱚ ᱮᱦᱚᱵ ᱟᱠᱟᱱᱟ? ᱮᱰ ᱠᱷᱟᱡ
ᱦᱩᱸ ᱠᱟᱹᱢᱤᱞᱮ ᱮᱦᱚᱵ ᱠᱮᱫᱟ ᱾
ᱚ ᱪᱮᱫ ᱯᱮ ᱠᱟᱹᱢᱤ ᱚᱪᱚᱭᱮᱫᱟ?
ᱠᱟᱸᱫᱽ ᱫᱟᱞᱮ ᱾
ᱦᱩᱸ
ᱢᱤᱥᱴᱤᱨᱤ ᱠᱚ ᱦᱮᱸᱡ ᱠᱟᱱᱟ ᱠᱚ ᱦᱩᱸᱼᱼ
ᱟᱪᱪᱷᱟ ᱟᱪᱪᱷᱟ ᱾ ᱳᱭ ᱠᱟᱹᱢᱤ ᱠᱚᱫᱚ ᱦᱩᱭ ᱞᱮᱱᱠᱷᱟᱡ ᱜᱮ, ᱡᱟᱦᱟᱸ ᱢᱤᱥᱛᱨᱤ ᱠᱚ ᱦᱮᱡ ᱮᱱᱟ ᱠᱟᱹᱢᱤ ᱨᱮᱠᱚᱼᱼ ᱛᱚᱵᱮ ᱫᱚ ᱱᱟᱯᱟᱭ ᱜᱤ ᱾ ᱛᱟᱦᱞᱮᱱᱟᱜ ᱞᱮᱵᱟᱨ ᱠᱚᱯᱮ ᱞᱟᱜᱟᱣ ᱠᱟᱜ ᱠᱚᱣᱟ ᱾ ᱦᱩᱸ, ᱛᱤᱱᱟᱹᱜ ᱢᱤᱥᱛᱤᱨᱤ ᱟᱨ ᱛᱤᱱᱟᱹᱜ ᱞᱮᱵᱚᱨ ᱯᱮ ᱞᱟᱜᱟᱣ ᱟᱠᱟᱜ ᱠᱚᱣᱟ?
ᱢᱤᱥᱛᱨᱤ ᱫᱚ ᱢᱤᱫᱴᱮᱡ ᱜᱮ, ᱟᱨ ᱨᱮᱵᱟᱨ ᱫᱚ ᱯᱩᱱᱭᱟ ᱢᱮᱱᱟᱜ ᱠᱚᱣᱟ ᱾
ᱚ ᱟᱪᱪᱷᱟ ᱟᱪᱪᱷᱟ ᱾ ᱦᱩᱸ ᱢᱤᱥᱛᱨᱤ ᱟᱨ ᱞᱮᱵᱟᱨ ᱨᱮ ᱫᱚᱠᱚ ᱛᱟᱦᱮᱸ ᱞᱮᱱ ᱠᱷᱟᱡ ᱢᱚᱡᱽ ᱛᱮ ᱠᱟᱹᱢᱤ ᱠᱚ ᱦᱩᱭᱩᱜᱼᱟ ᱾
ᱦᱩᱸ ᱾
ᱱᱮᱛᱟᱨ ᱫᱚ ᱫᱟᱜ ᱥᱤᱡᱤᱱ ᱠᱟᱱᱟ ᱨᱮ, ᱡᱚᱞᱫᱤ ᱡᱚᱞᱫᱤ ᱠᱟᱹᱢᱤ ᱠᱚ ᱦᱩᱭ ᱞᱮᱱ ᱠᱟᱛᱟᱞᱮ ᱠᱟᱛᱮ ᱦᱚᱸ ᱦᱳᱭ ᱾